ᱦᱮᱞᱳ
ᱦᱮᱸ ᱡᱚᱦᱟᱨ ᱜᱮ
ᱡᱚᱦᱟᱨ ᱜᱮ
ᱪᱮᱫ ᱞᱮᱠᱟ ᱢᱮᱱᱟᱜ ᱯᱮᱭᱟ
ᱦᱮᱸ ᱮᱠᱷᱚᱱ ᱫᱚ ᱵᱮᱥ ᱵᱟᱲᱟ ᱜᱮ
ᱳᱻᱻᱻᱻ
ᱟᱯᱮ ᱜᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱱᱟᱯᱟᱭ ᱜᱮ ᱪᱮᱫ ᱠᱚᱯᱮ ᱪᱤᱠᱟᱹᱭ ᱫᱟ
ᱪᱤᱠᱟᱹ ᱫᱚ ᱟᱯᱟᱛᱚᱛᱚ ᱚᱲᱟᱜ ᱠᱚᱨᱮ ᱜᱮ ᱮᱠᱷᱚᱱ ᱫᱚ
ᱚᱸ
ᱦᱸ ᱠᱤᱫᱩᱵ ᱠᱚ ᱦᱳᱭ ᱱᱟ
ᱦᱮᱸ ᱦᱩᱭᱱᱟ ᱟᱯᱮᱭᱟᱜ
ᱟᱞᱮᱭᱟᱜ ᱦᱚᱸ ᱦᱩᱭ ᱱᱟ
ᱚᱸ ᱟᱨ ᱫᱟᱜ ᱡᱟᱹᱲᱤ ᱠᱚ ᱛᱤᱦᱤᱧ ᱫᱚ ᱵᱟᱭ ᱫᱟᱜ ᱠᱟᱫᱟ ᱦᱚᱞᱟᱭ ᱫᱟᱜ ᱞᱮᱫ ᱛᱟᱦᱮᱸᱱᱟ
ᱚ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ
ᱪᱟᱥ ᱠᱟᱹᱢᱤ ᱠᱚᱫᱚ ᱟᱞ ᱥᱮᱱ ᱫᱚ ᱮᱛᱚᱦᱚᱵ ᱜᱮ ᱟᱹᱣᱨᱤ ᱮᱛᱚᱦᱚᱵᱚᱜᱼᱟ
ᱦ
ᱫᱚ ᱫᱮᱨᱤ ᱜᱮᱭᱟ ᱛᱚᱞᱟ ᱠᱚᱜᱮ ᱟᱨᱣᱨᱤ ᱦᱟᱨᱟᱜᱼᱟ
ᱦᱩᱸ ᱟᱞᱮᱥᱮᱱ ᱫᱚᱠᱚ ᱪᱷᱩᱴᱟᱹᱣ ᱠᱟᱱᱟ ᱠᱚ ᱫᱷᱩᱨᱟᱹᱣ ᱠᱟᱱᱟ ᱢᱤᱫᱵᱟᱨ ᱦᱚᱲ ᱫᱚ
ᱦᱸ
ᱵᱟᱹᱭᱦᱟᱹᱲ ᱠᱚᱨᱮ ᱫᱚ
ᱚᱻᱻ
ᱦᱸ ᱟᱯᱮ ᱥᱮᱫᱷ ᱫᱚ ᱮᱠᱟᱞ ᱜᱮ ᱵᱟᱠᱚ ᱫᱷᱩᱨᱟᱹᱣ ᱠᱟᱱᱟ ᱮᱠᱷᱚᱱ ᱫᱚ
ᱮᱻᱻ ᱳᱭ ᱵᱟᱹᱭᱦᱟᱹᱲ ᱦᱮᱸ ᱦᱮᱸ ᱵᱟᱹᱭᱦᱟᱹᱲ ᱨᱮᱱᱟᱜ ᱦᱚᱭᱛᱳ ᱴᱩᱠ ᱴᱟᱠ ᱠᱚ ᱫᱷᱩᱨᱟᱹᱣ ᱠᱟᱱᱟ ᱢᱤᱫᱵᱟᱨ
ᱚ ᱦᱸ ᱜᱟᱪᱷᱤ ᱠᱚᱦᱚᱸ ᱛᱟᱭᱚᱢ ᱜᱮᱭᱟ ᱛᱟᱦᱚᱞᱮ ᱵᱟᱝ
ᱦᱮᱸ ᱜᱟᱪᱷᱤ ᱠᱚᱫᱚ ᱟᱞᱮ ᱥᱮᱱᱟᱜ ᱫᱚ ᱛᱟᱭᱚᱢ ᱜᱮᱭᱟ ᱮᱠᱫᱚᱢ ᱜᱮ
ᱩᱸ ᱫᱟᱜ ᱦᱚᱸ ᱵᱟᱭ ᱫᱟᱜ ᱟᱠᱟᱫᱟ ᱥᱮᱨᱚᱠᱚᱢ ᱦᱚᱳ ᱛᱚ
ᱵᱟᱝ ᱵᱟᱝ ᱵᱟᱭ ᱫᱟᱜ ᱟᱠᱟᱫᱟ
ᱩᱸ ᱦᱸ
ᱦᱩᱸ
ᱦᱮᱸ ᱥᱚᱵᱽᱡᱤ ᱠᱚᱦᱚ ᱪᱮᱜ ᱠᱚᱯᱮ ᱨᱚᱦᱚᱭ ᱠᱟᱫᱟ ᱥᱮ ᱵᱟᱯᱮ ᱨᱚᱦᱚᱭ ᱠᱟᱫᱟ
ᱟᱞᱮᱫᱚ ᱥᱚᱵᱡᱤ ᱫᱚ ᱥᱮᱨᱚᱠᱚᱢ ᱫᱚ ᱵᱟᱞᱮ ᱨᱚᱦᱚᱭ ᱜᱮᱭᱟ ᱛᱚ ᱟᱫᱚ ᱚᱲᱟᱜ ᱨᱮ ᱡᱚᱢ ᱞᱟᱹᱜᱤᱫ ᱴᱩᱠ ᱴᱟᱠ ᱠᱚ ᱨᱚᱦᱚᱭ ᱦᱩᱭᱩᱜ ᱜᱮᱭᱟ
ᱦᱩᱸ ᱥᱚᱵᱡᱤ ᱨᱮᱭᱟᱜ ᱡᱮ ᱫᱟᱢ ᱠᱚ ᱦᱳᱭ ᱠᱟᱱᱟ ᱟᱞᱮ ᱦᱚᱸ ᱚᱱᱠᱟ ᱜᱮ ᱚᱲᱟᱜ ᱡᱚᱢ ᱞᱟᱹᱜᱤᱜ ᱜᱮ ᱨᱚᱦᱚᱭ ᱵᱟᱲᱟ ᱦᱩᱭᱩᱜ ᱛᱟᱦᱮᱱᱟ
ᱚ ᱟᱨ ᱦᱳᱲᱳ ᱨᱚᱦᱚᱭ ᱫᱚ ᱛᱟᱦᱚᱞᱮ ᱯᱮ ᱫᱷᱩᱨᱟᱹᱣ ᱠᱟᱱᱟ ᱥᱮ ᱟᱹᱣᱨᱤ ᱟᱯᱮ ᱥᱮᱜ ᱫᱚ
ᱦᱮᱸ ᱦᱩᱲᱩ ᱨᱚᱦᱚᱭ ᱫᱚᱞᱮ ᱫᱷᱩᱨᱟᱹᱣ ᱠᱟᱱᱟ ᱟᱞᱮ ᱫᱚ
ᱚ
ᱛᱮᱦᱤᱧ ᱜᱮᱞᱮ ᱮᱦᱚᱵ ᱠᱟᱫᱟ
ᱚ ᱛᱮᱦᱮᱧ ᱜᱮᱯᱮ ᱮᱛᱚᱦᱚᱵ ᱠᱟᱜᱼᱟ
ᱦᱮᱸ ᱫᱟᱜ ᱫᱚᱢᱮ ᱞᱟᱦᱟ ᱠᱷᱚᱡ ᱫᱚ ᱵᱟᱹᱱᱩᱜᱼᱟ ᱦᱚᱜᱼᱚᱭ ᱛᱤᱦᱤᱧ ᱜᱟᱯᱟ ᱠᱷᱚᱡᱜᱮ ᱫᱟᱜ ᱮᱫᱟ
ᱦᱮᱸ
ᱚᱝᱠᱟ ᱜᱮ ᱟᱫᱚ ᱴᱟᱠᱴᱟᱨ ᱠᱚᱦᱚᱸ ᱵᱟᱝ ᱧᱟᱯᱟᱢ ᱠᱟᱱᱟ ᱥᱮ
ᱦᱩᱸ ᱦᱩᱸ ᱦᱩᱸ
ᱚᱱᱠᱟᱜᱮ ᱛᱮᱹᱦᱮᱧ ᱢᱤᱜᱴᱮᱜ ᱨᱚᱦᱚᱭ ᱦᱳᱭᱱᱟ
ᱚ
ᱦᱩᱸ
ᱟᱹᱰᱤ ᱱᱟᱯᱟᱭ
ᱦᱩᱸ
ᱛᱟᱦᱚᱞᱮ ᱟᱯᱮᱥᱮᱱ ᱫᱚ ᱟᱨ ᱪᱮᱜ ᱠᱚᱠᱚ ᱠᱟᱹᱢᱤᱭ ᱜᱮᱭᱟ ᱟᱨᱠᱤ?
ᱠᱟᱹᱢᱤ ᱫᱚ ᱮᱠᱷᱚᱱ ᱫᱚ ᱟᱯᱟᱛᱚᱛᱚ ᱠᱟᱹᱢᱤ ᱫᱚ ᱮᱠᱷᱚᱱ ᱫᱚ ᱚᱱᱟ ᱠᱚᱜᱮ ᱢᱮᱱᱟᱜᱼᱟ ᱟᱯᱟᱛᱚᱛᱚ ᱟᱨᱠᱤ ᱥᱤᱡᱤᱱ ᱠᱟᱱᱟ ᱥᱮ ᱮᱨᱯᱚᱨ ᱮᱴᱟᱜ ᱠᱟᱹᱢᱤ ᱦᱚᱸ ᱢᱮᱱᱟᱜ ᱜᱮᱭᱟ ᱦᱳᱭᱛᱳ ᱡᱟᱦᱟᱭ ᱠᱚ ᱪᱟᱞᱟᱜᱼᱟ ᱢᱤᱥᱛᱨᱤ ᱠᱟᱹᱢᱤ ᱠᱚ ᱾
ᱟᱨ
ᱮᱠᱷᱚᱱ ᱫᱚ ᱟᱨᱠᱤ ᱾
ᱚ
ᱦᱩᱸ ᱮᱠᱷᱚᱱ ᱫᱚ ᱡᱟᱹᱥᱛᱤ ᱠᱟᱭᱛᱮ ᱦᱩᱲᱩ ᱨᱚᱦᱚᱭ ᱜᱮ ᱠᱚ ᱯᱷᱚᱠᱟᱥ ᱠᱟᱜᱼᱟ ᱾
ᱦᱮᱸ ᱦᱳᱲᱳ ᱨᱚᱦᱚᱭ ᱜᱮ ᱾
ᱦᱩᱸ ᱟᱯᱮ ᱥᱮᱫ ᱨᱮᱱ ᱫᱚ ᱪᱮᱜ ᱠᱚ ᱠᱟᱹᱢᱤᱭ ᱛᱟᱦᱮᱱᱟ?
ᱟᱞᱮ ᱥᱮᱱ ᱫᱚ ᱦᱚᱜᱼᱚᱭ ᱱᱤᱛᱚᱜ ᱫᱚ ᱦᱩᱲᱩ ᱨᱚᱦᱚᱭ ᱜᱮ ᱟᱨᱠᱤ ᱡᱚᱛᱚ ᱦᱚᱲᱟᱜ ᱜᱮᱛᱚ ᱾ ᱟᱨ ᱮᱢᱱᱤ ᱴᱟᱭᱤᱢ ᱫᱚ ᱠᱷᱟᱫᱟᱱ ᱢᱮᱱᱟᱜ ᱛᱟᱞᱮᱭᱟ ᱫᱷᱤᱨᱤ ᱠᱷᱟᱫᱟᱱ ᱫᱷᱤᱨᱤ ᱠᱷᱟᱫᱟᱱ ᱨᱮ ᱠᱟᱹᱢᱤ ᱦᱩᱭᱩᱜ ᱜᱮᱭᱟ ᱾
ᱚ ᱫᱷᱤᱨᱤ ᱠᱚ ᱨᱟᱹᱯᱩᱫᱟ ᱥᱮ ᱪᱤᱠᱟᱭᱟ ᱠᱚ?
ᱦᱮᱸ ᱫᱷᱤᱨᱤ ᱠᱚ ᱨᱟᱹᱯᱩᱫᱟ ᱟᱨᱠᱤ ᱾
ᱩᱸ ᱮᱠᱷᱚᱱ ᱚᱱᱟ ᱠᱟᱹᱢᱤ ᱫᱚ ᱵᱚᱱᱫᱚᱣ ᱠᱟᱱᱟ ᱥᱮ ᱪᱟᱹᱞᱩᱜ ᱠᱟᱱ ᱜᱮᱭᱟ?
ᱮᱠᱷᱚᱱ ᱫᱚ ᱦᱚᱭ ᱛᱚ ᱵᱚᱱᱫᱚ ᱦᱚᱸᱜᱼᱚᱭ ᱫᱟᱜ ᱦᱚᱛᱮᱜ ᱛᱮ ᱵᱚᱱᱫᱚᱣ ᱠᱟᱱᱟ ᱟᱨᱠᱤ ᱾
ᱩᱸ ᱦᱮᱸ ᱫᱟᱜ ᱫᱚ ᱵᱟᱝ ᱫᱟᱜ ᱨᱮᱫᱚ ᱵᱟᱝ ᱡᱩᱛᱩᱜᱼᱟ ᱥᱮ ᱾
ᱦᱩᱸ ᱫᱟᱜ ᱨᱮᱛᱚ ᱛᱚ ᱵᱟᱝ ᱡᱩᱛᱩᱜᱼᱟ ᱾
ᱛᱟᱦᱚᱞᱮ ᱫᱚ ᱦᱚᱭᱛᱚ ᱩᱸ
ᱟᱨ
ᱤᱱᱟᱹ ᱵᱟᱫ ᱠᱟᱛᱮᱜ ᱮᱴᱟᱜ ᱠᱟᱹᱢᱤ ᱠᱚ ᱪᱮᱜ ᱦᱩᱭᱩᱜᱼᱟ?
ᱤᱱᱟᱹ ᱵᱟᱛ ᱠᱟᱛᱮᱜ ᱫᱚ ᱤᱭᱟᱹ ᱛᱳᱢᱟᱨ ᱟ ᱟᱹᱳ ᱨᱮᱫᱚ ᱚᱝᱠᱟ ᱠᱟᱹᱢᱤ ᱫᱚ ᱵᱟᱹᱱᱩᱜᱼᱟ ᱟᱫᱚ ᱵᱟᱦᱮᱨᱮ ᱥᱮᱱ ᱠᱚ ᱪᱟᱞᱟᱜ ᱜᱮᱭᱟ ᱠᱚ ᱾ ᱦᱩᱲᱩ ᱨᱚᱦᱚᱭ ᱠᱚ ᱾
ᱚ ᱦᱩᱸ
ᱚᱱᱟ ᱠᱚᱜᱮ ᱾
ᱟᱢ ᱫᱚ ᱪᱮᱫ ᱠᱚᱢ ᱠᱟᱹᱢᱤ ᱛᱟᱦᱮᱸᱱᱟ?
ᱤᱧ ᱫᱚᱧ ᱚᱞᱚᱜ ᱯᱟᱲᱦᱟᱜ ᱠᱟᱹᱱᱟᱹᱧ ᱾
ᱚ ᱪᱟᱹᱞᱩᱜ ᱠᱟᱱᱟ ᱮᱠᱷᱚᱱ ᱵᱟᱝ?
ᱦᱮᱸ
ᱦᱩᱸ ᱚᱲᱟᱜ ᱠᱷᱚᱱ ᱜᱮ ᱥᱮ ᱟᱠᱟᱨᱮ ᱢᱮᱱᱟᱜ ᱢᱮᱭᱟ?
ᱵᱟᱝ ᱢᱮᱥ ᱨᱮᱧ ᱛᱟᱦᱮᱱ ᱜᱮᱭᱟ ᱾
ᱚ ᱟᱪᱪᱷᱟ ᱦᱩᱸ ᱛᱚ ᱚᱲᱟᱜ ᱠᱚᱫᱚ ᱵᱟᱢ ᱪᱟᱞᱟᱣ ᱠᱟᱱᱟ?
ᱵᱟᱝ ᱵᱟᱝ ᱵᱟᱹᱧ ᱪᱟᱞᱟᱣ ᱠᱟᱱᱟ ᱾
ᱩᱸ
ᱟᱫᱚ ᱦᱚᱸᱜᱼᱚᱭ ᱦᱳᱲᱳ ᱨᱚᱦᱚᱭ ᱤᱭᱟᱹ ᱞᱮᱠᱷᱟᱱ ᱪᱟᱞᱟᱜ ᱦᱩᱭᱩᱜᱼᱟ ᱦᱟᱜᱼᱠᱷᱟᱡ ᱾
ᱦᱩᱸ
ᱫᱷᱩᱹᱨᱚ ᱞᱮᱱ ᱠᱷᱟᱱ
ᱦᱮᱸ ᱟᱫᱚ ᱚᱱᱠᱟᱭ ᱫᱟᱜ ᱞᱮᱠᱷᱟᱡ ᱦᱩᱲᱩᱟᱹ ᱠᱚ ᱦᱩᱭ ᱞᱮᱱᱷᱟᱡ
ᱮᱢᱱᱤ ᱛᱮ ᱫᱚ ᱵᱟᱹᱧ ᱪᱟᱞᱟᱜ ᱜᱮᱭᱟ ᱚᱲᱟᱜ ᱫᱚ
ᱚ ᱢᱮᱱᱫᱚ ᱦᱩᱲᱩᱚᱭ ᱠᱚ ᱫᱷᱩᱨᱟᱹ ᱞᱮᱱᱠᱷᱟᱱ ᱮᱢ ᱪᱟᱞᱟᱜᱼᱟ ᱦᱟᱸᱜ ᱵᱟᱝ
ᱦᱮᱸ ᱦᱩᱲᱩ ᱨᱚᱦᱚᱭ ᱫᱷᱩᱲᱟᱹ ᱞᱮᱠᱟ ᱪᱟᱞᱟᱜᱣ ᱦᱩᱭᱩᱜᱼᱟ ᱢᱤᱫ ᱵᱟᱨ ᱫᱤᱱ ᱜᱚᱲᱚ ᱟᱠᱚ ᱦᱩᱭᱩᱜᱼᱟ ᱚᱲᱟᱜ ᱨᱮᱦᱚᱸ
ᱛᱟᱦᱚᱞᱮ ᱟᱯᱮ ᱫᱚ ᱦᱩᱲᱩ ᱫᱚ ᱪᱮᱫ ᱢᱤᱫ ᱛᱮᱠᱷᱟ ᱜᱮᱯᱮ ᱪᱟᱥᱟ ᱥᱮ ᱵᱟᱨ ᱯᱮ ᱫᱮᱠᱷᱟ ᱟᱨᱠᱤ
ᱵᱟᱝ ᱟᱞᱮ ᱫᱚ ᱢᱤᱫ ᱛᱮᱠᱷᱟ ᱨᱮᱜᱮ ᱞᱮ ᱪᱟᱥᱟᱼᱟ
ᱢᱤᱫ ᱛᱮᱠᱷᱟ ᱨᱮ ᱵᱟᱝ
ᱚᱱᱠᱟᱱ ᱦᱮᱸ ᱚᱱᱠᱟ ᱫᱟᱜ ᱨᱮᱱᱟᱜ ᱥᱩᱵᱤᱫᱷᱟ ᱵᱟᱹᱱᱩᱜ ᱟᱥᱮ ᱛᱟᱦᱚᱞᱮ ᱟᱫᱚ ᱢᱤᱫ ᱫᱷᱟᱣ ᱜᱮ ᱱᱚᱜᱚᱭ ᱱᱤᱭᱟᱹ ᱥᱤᱡᱤᱱ ᱜᱮ
ᱚ
ᱟᱯᱮ ᱫᱚ
ᱟᱞᱮ ᱦᱚᱸ ᱚᱱᱠᱟᱟᱜᱮ ᱢᱤᱫ ᱫᱷᱟᱣ ᱜᱮᱞᱮ ᱪᱟᱥᱟ
ᱦᱩᱸ ᱚᱱᱠᱟ ᱜᱮ ᱚᱠᱟ ᱠᱚᱨᱮ ᱫᱚ ᱵᱟᱨ ᱫᱷᱟᱣ ᱠᱚ ᱪᱟᱥᱟ ᱚᱠᱟ ᱠᱚᱨᱮ ᱫᱚ ᱯᱮ ᱫᱷᱟᱣ ᱠᱚ ᱪᱟᱥ ᱜᱮᱭᱟ ᱥᱮ
ᱦᱮᱸ ᱟᱫᱚ ᱡᱟᱦᱟᱸᱥᱮᱫ ᱫᱟᱜ ᱢᱮᱱᱟᱜᱼᱟ ᱸ ᱚᱱᱛᱮ ᱫᱚᱠᱚ ᱪᱟᱥᱮᱫ ᱜᱮᱭᱟ ᱠᱚ
ᱦᱩᱸ
ᱡᱮᱢᱚᱱ ᱟᱞᱮᱥᱱ ᱫᱚ ᱦᱚᱜᱼᱚᱭ ᱥᱮᱨᱢᱟ ᱡᱟᱹᱲᱤ ᱵᱷᱚᱨᱥᱟᱮ ᱜᱮ
ᱦᱩᱸ
ᱟᱫᱚᱢ ᱥᱮᱫ ᱫᱚ ᱢᱤᱱᱤ ᱠᱮᱱᱮᱞ ᱡᱚᱛᱚ ᱢᱮᱱᱟᱜᱼᱟ ᱩᱱᱠᱩ ᱫᱚ ᱞᱟᱦᱟ ᱞᱟᱦᱟ ᱠᱚ ᱨᱚᱦᱚᱭᱮᱫ ᱜᱮᱭᱟ
ᱦᱩᱸ ᱟᱞᱮ ᱦᱚᱸᱜ ᱚᱭ ᱫᱟᱜ ᱵᱷᱚᱨᱥᱟ ᱜᱮ ᱪᱟᱸᱫᱳ ᱵᱚᱸᱜᱟ ᱵᱟᱭ ᱫᱟᱜ ᱞᱮᱠᱷᱟᱡ ᱫᱚ ᱵᱟᱝ ᱦᱩᱭᱩᱜᱼᱟ
ᱦᱮᱸ ᱟᱞᱮᱥᱱ ᱦᱚᱸ ᱚᱱᱠᱟᱜ ᱜᱮ
ᱦᱩᱸ ᱛᱤᱥᱮ ᱫᱟᱜᱟ ᱛᱚᱵᱮᱱᱤ ᱨᱦᱚᱭ ᱦᱩᱭᱩᱜᱼᱟ ᱩᱱ ᱫᱚ ᱦᱳᱭᱛᱳ ᱦᱟᱞᱠᱟ ᱥᱟᱞᱠᱟ ᱨᱚᱦᱚᱭ ᱫᱟᱠᱚ ᱮᱠᱴᱟ ᱫᱚ ᱵᱟᱝ᱾
ᱦᱩᱸ ᱟᱨ ᱵᱟᱠᱷᱟᱡ ᱱᱚᱝᱠᱟᱜ ᱜᱮ ᱟᱸᱡᱚᱢᱚᱜ ᱠᱟᱱᱟ ᱡᱮ ᱚᱠᱚᱭ ᱦᱚᱲ ᱫᱚ ᱯᱮ ᱫᱷᱟᱣ ᱦᱚᱸᱠᱚ ᱪᱟᱥ ᱛᱟᱦᱮᱱᱟ
ᱦᱮᱸ ᱪᱟᱥ ᱜᱮᱭᱟ ᱠᱚ ᱡᱮᱢᱚᱱ ᱦᱮᱸ ᱟᱨ ᱱᱟᱢᱟᱞ ᱫᱤᱥᱚᱢ ᱥᱮᱫ ᱫᱚ ᱚᱱᱠᱟ ᱜᱮ ᱪᱟᱥ ᱜᱮᱭᱟ ᱠᱚ ᱚᱱᱛᱮ ᱫᱚ ᱡᱟᱹᱥᱛᱤ ᱜᱮ ᱦᱩᱭᱩᱜᱼᱟ ᱥᱮ
ᱦᱩᱸ
ᱚᱱᱛᱮᱱᱟᱜ ᱦᱟᱥᱟ ᱟᱨ ᱟᱞᱮ ᱥᱮᱱ ᱦᱟᱥᱟ ᱵᱚᱦᱩᱛ ᱩᱲᱤ ᱛᱚᱯᱷᱟᱛ
ᱦᱮᱸ ᱦᱩᱸᱻ
ᱚᱱᱛᱮᱱᱟᱜ ᱦᱟᱥᱟ ᱱᱟᱥᱮᱱᱟᱜ ᱫᱟᱜ ᱛᱮᱜᱮ ᱞᱚᱥᱚᱫᱚᱜᱼᱟ ᱱᱚᱛᱮ ᱫᱚ ᱡᱚᱛᱚ ᱠᱷᱚᱱ ᱦᱟᱱᱛᱮ ᱵᱟᱭ ᱵᱚᱱᱟᱭᱟ ᱛᱚᱵᱮ ᱟᱹᱱᱤᱡ ᱱᱚᱛᱮᱱᱟᱜ ᱠᱷᱮᱛᱨᱮ ᱴᱷᱤᱠ ᱴᱷᱟᱠ ᱫᱟᱜ ᱛᱤᱸᱜᱩᱱᱟ
ᱦᱩᱸ ᱱᱚᱛᱮ ᱦᱟᱥᱟ ᱮᱠᱴᱩ ᱤᱭᱟᱹ ᱜᱮᱭᱟ ᱡᱚᱴᱤᱞ ᱜᱮᱭᱟ ᱵᱟᱝ ᱥᱚᱦᱚᱫ ᱫᱚ ᱛᱟᱲᱟᱛᱟᱲᱤ
ᱦᱮᱸ ᱟᱞᱮ ᱥᱮᱱ ᱫᱚ ᱫᱷᱤᱨᱤ ᱜᱮᱭᱟ ᱟᱨᱚ ᱡᱟᱥᱛᱤ ᱠᱟᱭᱛᱮ
ᱱᱚᱛᱮ ᱟᱞᱮᱥᱮᱫ ᱦᱚᱸ ᱫᱷᱤᱨᱤ ᱜᱮᱭᱟ ᱛᱟᱦᱚᱞᱮ ᱫᱚᱢᱮ ᱵᱟᱭ ᱫᱟᱜ ᱞᱮᱠᱷᱟᱱ ᱵᱟᱝ ᱞᱚᱥᱚᱫᱚᱜᱼᱟ
ᱦᱮᱸ ᱫᱚᱢᱮ ᱵᱟᱭ ᱫᱟᱜ ᱞᱮᱠᱷᱟᱱ ᱵᱟᱝ ᱞᱚᱥᱚᱫᱚᱜᱼᱟ
ᱦᱮᱸ ᱟᱨ ᱤᱭᱟᱹ ᱥᱮᱫ ᱫᱚ ᱢᱟᱱᱮ ᱵᱟᱨ ᱯᱮ ᱫᱷᱟᱣ ᱠᱚ ᱠᱚ ᱪᱟᱥ ᱥᱟ ᱥᱮ ᱛᱟᱦᱚᱞᱮ ᱠᱷᱮᱛ ᱫᱚ ᱚᱫᱟᱜ ᱜᱮ ᱛᱟᱦᱮᱱᱟ ᱞᱚᱥᱚᱜ ᱜᱮ ᱛᱟᱦᱮᱱᱟ ᱛᱟᱦᱚᱞᱮ ᱟᱫᱚ ᱪᱮᱫ
ᱦᱮᱸ
ᱵᱮᱥᱤ ᱫᱟᱜ ᱦᱚᱸ ᱵᱟᱝ ᱞᱟᱜᱟᱜᱼᱟ ᱠᱚᱢ ᱫᱟᱜ ᱛᱮᱜᱮ ᱦᱩᱭᱩᱜᱼᱟ
ᱠᱚᱢ ᱫᱟᱜ ᱛᱮᱜᱮ ᱦᱩᱭᱩᱜᱼᱟ
ᱟᱨ ᱱᱚᱛᱮ ᱫᱚ ᱚᱠᱟᱨᱮ ᱵᱚᱪᱷᱚᱨ ᱨᱮ ᱢᱤᱫ ᱫᱷᱟᱣ ᱫᱟᱜᱟ ᱛᱚᱠᱷᱚᱱ ᱜᱮ ᱦᱩᱲᱩ ᱨᱚᱦᱚᱭ ᱦᱳᱭ ᱱᱤᱭᱟᱹ ᱥᱤᱡᱤᱱ ᱜᱮ ᱟᱨ ᱠᱷᱟᱡ ᱚᱱᱠᱟ ᱫᱟᱜ ᱦᱚᱸᱛᱚ ᱵᱟᱭ ᱫᱟᱜᱟ
ᱦᱮᱸ
ᱦᱩᱸ
ᱦᱮᱸ ᱦᱩᱸ ᱛᱟᱦᱚᱞᱮ ᱠᱤᱫᱩᱵ ᱫᱚ ᱦᱩᱭ ᱟᱠᱟᱱᱟ ᱵᱟᱝ
ᱦᱮᱸ ᱫᱚ ᱦᱩᱭ ᱟᱠᱟᱱᱟ
ᱦᱩᱸ
ᱛᱟᱦᱚᱞᱮ ᱦᱩᱲᱩ ᱵᱮᱜᱚᱨ ᱮᱢᱱᱤ ᱟᱯᱮ ᱫᱚ ᱥᱤᱢ ᱥᱩᱠᱨᱤ ᱰᱟᱝᱨᱤ ᱠᱚᱫᱚ ᱢᱮᱱᱟᱜ ᱠᱚᱛᱟ ᱯᱮᱭᱟ ᱥᱮ ᱵᱟᱝᱟ
ᱢᱮᱱᱟᱜ ᱠᱚᱜᱮᱭᱟ ᱩᱱᱠᱩ ᱫᱚ ᱚᱲᱟᱜ ᱠᱚᱨᱮ ᱫᱚ ᱢᱟᱱᱮ ᱤᱭᱟᱹ ᱞᱮᱠᱟ ᱟᱨᱠᱤ ᱠᱤᱪᱷᱩ ᱫᱚ ᱢᱮᱱᱟᱜ ᱠᱚᱭᱟ ᱠᱤᱪᱷᱩ ᱠᱤᱪᱷᱩ ᱫᱚ
ᱚ
ᱥᱤᱢ ᱦᱚᱸ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱡᱚᱛᱚ ᱜᱮ ᱢᱮᱱᱟᱜ ᱠᱚᱣᱟ ᱟᱨᱠᱤ
ᱡᱚᱛᱷᱚ ᱜᱮ ᱢᱮᱱᱟᱜ ᱠᱚᱣᱟ ᱠᱚᱢ ᱠᱚᱢ ᱵᱟ
ᱦᱩᱸ ᱟᱯᱮ ᱨᱮᱱ ᱢᱮᱱᱟᱜ ᱠᱚᱣᱟ ᱥᱮ ᱵᱟᱝ
ᱟᱞᱮ ᱨᱮᱱ ᱦᱚᱸ ᱢᱮᱱᱟᱜ ᱠᱚᱣᱟ ᱰᱟᱝᱨᱤ ᱢᱮᱨᱚᱢ ᱥᱤᱢ
ᱵᱷᱤᱰᱤ
ᱵᱟ ᱵᱷᱤᱰᱤ ᱫᱚ ᱵᱟᱹᱱᱩᱜ ᱠᱚ ᱛᱟᱞᱮᱭᱟ
ᱥᱩᱠᱨᱤ
ᱩᱱᱠᱩ ᱦᱚᱸ ᱵᱟᱹᱱᱩᱜ ᱠᱚᱣᱟ
ᱚ
ᱟᱫᱚ ᱚᱱᱠᱟ ᱜᱩᱯᱤ ᱦᱚᱲ ᱵᱟᱹᱱᱩᱜ ᱠᱚᱛᱮ ᱟᱨᱠᱤ ᱩᱱᱟᱹᱜ ᱪᱟᱥ ᱮᱵᱟᱨ ᱵᱟᱝᱞᱮ ᱫᱚᱦᱚ ᱠᱟᱜ ᱠᱚᱣᱟ ᱦᱮᱸ ᱚᱱᱟ ᱠᱷᱟᱴᱟᱹᱞᱤ ᱡᱟᱹᱥᱛᱤ ᱢᱮᱱᱟᱜᱼᱟ
ᱦᱩᱸ
ᱤᱭᱟᱹ ᱨᱮᱫᱚ ᱟᱨᱠᱤ ᱰᱟᱝᱨᱤ ᱢᱮᱨᱚᱢ ᱨᱮᱫᱚ ᱟᱨᱠᱤ ᱩᱱᱠᱩ ᱛᱟᱭᱱᱚᱢ ᱨᱮᱫᱚ ᱢᱤᱫ ᱦᱚᱲ ᱛᱟᱦᱮᱱ ᱦᱩᱭᱩᱜᱼᱟ
ᱦᱮᱸ ᱩᱱᱠᱩ ᱫᱚ ᱢᱤᱫ ᱦᱚᱲ ᱯᱷᱤᱨᱤ ᱛᱟᱦᱮᱱ ᱜᱮ ᱞᱟᱜᱟᱜᱼᱟ
ᱦᱮᱸ
ᱦᱩᱸ
ᱛᱟᱞᱟᱨᱮ
ᱟᱫᱚ ᱡᱤᱱᱤᱥ ᱫᱚᱦᱚ ᱠᱚ ᱨᱮᱦᱚᱸ ᱛᱚ ᱵᱟᱝ ᱦᱩᱭᱩᱜᱼᱟ ᱾
ᱦᱮᱸ ᱡᱤᱱᱤᱥ ᱡᱚᱲᱟ ᱵᱟᱝ ᱫᱚᱦᱚ ᱠᱚ ᱨᱮᱦᱚᱸ ᱵᱟᱝ ᱦᱩᱭᱩᱜᱼᱟ ᱫᱚᱦᱚ ᱠᱚ ᱛᱚ ᱦᱩᱭᱩᱜ ᱜᱮᱭᱟ ᱾
ᱦᱩᱸ ᱦᱩᱸ ᱦᱳᱭᱛᱚ ᱡᱚᱛᱚ ᱡᱟᱭᱜᱟ ᱨᱮ ᱴᱨᱟᱠᱴᱟᱨ ᱵᱟᱝ ᱪᱟᱞᱟᱜᱼᱟ᱾ ᱠᱟᱹᱴᱤᱡ ᱠᱟᱹᱴᱤᱡ ᱠᱷᱮᱛ ᱠᱚᱨᱮ ᱛᱟᱦᱞᱮ ᱚᱱᱟ ᱠᱷᱚᱱ ᱫᱚ ᱰᱟᱝᱨᱟ ᱟᱛᱮᱫ ᱥᱤ ᱦᱚᱸ ᱦᱩᱭᱩᱜᱼᱟ᱾
ᱦᱮᱸ
ᱦᱩᱸ
ᱚᱱᱠᱟ ᱜᱮ
ᱛᱟ ᱪᱷᱟᱲᱟ ᱦᱚᱴᱟᱛ ᱫᱩᱠᱷ ᱵᱤᱯᱚᱫᱽ ᱦᱩᱭᱮᱱᱟ ᱛᱟᱦᱚᱞ ᱚᱱᱟ ᱟᱠᱷᱨᱤᱧ ᱠᱟᱛᱮ ᱦᱚᱸ ᱚᱱᱟ ᱫᱩᱠᱷ ᱵᱤᱯᱚᱫᱽ ᱦᱳᱭᱛᱚ ᱠᱟᱴᱟᱼᱟ᱾
ᱦᱳ ᱚᱱᱟ ᱞᱟᱹᱜᱤᱫ ᱛᱮᱜᱮ ᱛᱚ ᱟᱫᱳ ᱫᱤᱥᱚᱢ ᱠᱚᱨᱮ ᱫᱚ ᱟᱨᱠᱤ ᱠᱚ ᱫᱚᱦᱚ ᱟᱠᱟᱫ ᱠᱚᱣᱟ ᱠᱚ ᱥᱮ ᱠᱚ ᱫᱚᱦᱚ ᱠᱚᱜᱮᱭᱟ᱾
ᱦᱳᱭ ᱛᱚ ᱚᱱᱟ ᱦᱚᱛᱮᱫ ᱛᱮᱜᱮ ᱟᱨ ᱵᱟᱠᱷᱟᱡ ᱫᱚ ᱟᱵᱚ ᱫᱚ ᱪᱮᱫ ᱞᱟᱹᱜᱤᱫ ᱵᱚᱱ ᱫᱚᱦᱚ ᱠᱚᱣᱟ ᱾ ᱦᱩᱸ
ᱩᱱᱠᱩ ᱜᱮ ᱢᱟᱨᱟᱝ ᱥᱚᱢᱵᱚᱞ ᱢᱮᱱ ᱜᱟᱱᱚᱜᱼᱟ ᱾
ᱦᱩᱸ
ᱦᱮᱸ ᱥᱮ ᱵᱟᱝ ᱾ ᱦᱩᱲᱩ ᱪᱟᱣᱞᱮ ᱢᱟ ᱵᱟᱨᱚ ᱢᱟᱥᱼᱼ ᱵᱚᱱ ᱡᱚᱢ ᱮᱫᱟ ᱵᱚᱱ ᱦᱩᱲᱩ ᱦᱩᱭᱩᱜ ᱠᱟᱱ ᱛᱟᱵᱚᱱᱟ ᱡᱚᱢ ᱮᱫᱟ ᱵᱚᱱ ᱚᱱᱟᱼᱼ
ᱦᱩᱸ ᱦᱩᱸ ᱟᱨ ᱟᱵᱚ ᱫᱚ ᱥᱮᱭ ᱥᱮ ᱪᱟᱥ ᱵᱷᱚᱨᱥᱟ ᱜᱮ ᱡᱚᱢ ᱫᱚ ᱾
ᱦᱮᱸ ᱪᱟᱥ ᱵᱷᱚᱨᱥᱟ ᱜᱮ᱾
ᱦᱩᱸ ᱟᱨ ᱡᱩᱫᱤ ᱴᱷᱤᱠ ᱴᱷᱟᱠ ᱵᱟᱭ ᱫᱟᱜᱟ ᱛᱟᱦᱞᱮ ᱚᱱᱟ ᱡᱩᱫᱤ ᱵᱟᱵᱚᱱ ᱨᱚᱦᱚᱭ ᱫᱟᱲᱮᱭᱟᱜᱼᱟ ᱛᱟᱦᱞᱮ ᱟᱫᱚ ᱚᱱᱟ ᱦᱚᱸ ᱵᱟᱝ ᱦᱩᱭᱩᱜ ᱛᱟᱵᱚᱱᱟ᱾
ᱦᱳᱭ
ᱦᱩᱸ
ᱟᱨ ᱟᱵᱚ ᱫᱚ ᱟᱫᱚ ᱮᱴᱟᱜ ᱫᱤᱥᱚᱢ ᱞᱮᱠᱟ ᱫᱚ ᱡᱮᱢᱚᱱ ᱩᱝᱠᱩ ᱫᱚ ᱤᱭᱟᱹᱼᱼ ᱢᱟᱱᱮᱼᱼ ᱮᱴᱟᱜ ᱨᱚᱠᱚᱢᱟᱜ ᱦᱩᱲᱩ ᱠᱚᱠᱚ ᱨᱚᱦᱚᱭᱟ ᱡᱟᱦᱟᱸ ᱫᱚᱠᱚ ᱟᱠᱷᱨᱤᱧ ᱫᱟᱲᱮᱭᱟᱜ ᱢᱟ᱾ ᱟᱵᱚ ᱫᱚ ᱡᱚᱢ ᱞᱮᱠᱟᱱ ᱦᱩᱲᱩ ᱜᱮ ᱟᱨᱠᱤ᱾
ᱦᱩᱸ ᱦᱩᱸ
ᱦᱮᱸ ᱥᱮ ᱵᱟᱝ
ᱟᱠᱷᱨᱤᱧ ᱫᱚ ᱵᱤᱥᱤ ᱫᱚ ᱵᱟᱵᱚᱱ ᱪᱮᱥᱴᱟᱭᱟ ᱥᱮ ᱟᱵᱚ ᱫᱚ᱾
ᱦᱳᱭ ᱟᱠᱷᱨᱤᱧ ᱫᱚ ᱵᱟᱵᱚᱱ ᱪᱮᱥᱴᱟᱭᱟ᱾ ᱥᱩᱫᱩ ᱟᱵᱚ ᱫᱚ ᱡᱚᱢ ᱜᱮ᱾ ᱟᱫᱚᱼᱼ ᱟᱫᱚ ᱠᱟᱛᱷᱟ ᱦᱩᱭᱩᱜ ᱠᱟᱱᱟ ᱡᱮ ᱤᱧᱟᱹᱜ ᱡᱟᱦᱟᱸ ᱛᱤᱱᱟᱹᱜ ᱴᱟ ᱢᱚᱱᱮ ᱦᱳᱭᱳᱜᱼᱟ ᱡᱮ ᱟᱠᱷᱨᱤᱧ ᱞᱟᱹᱜᱤᱫ ᱫᱚ ᱡᱟᱦᱟᱸᱼᱼ ᱠᱚ ᱞᱟᱹᱭ ᱮᱫᱟ ᱡᱟᱦᱟᱸ ᱦᱩᱲᱩ ᱨᱚᱦᱚᱭ ᱚᱱᱟ ᱫᱚ ᱟᱵᱳ ᱟᱵᱳᱣᱟᱜ ᱚᱱᱛᱮᱱᱟᱜ ᱠᱷᱮᱛ ᱨᱮᱫᱚ ᱤᱧᱟᱹᱜ ᱵᱟᱝ ᱢᱚᱱᱮ ᱦᱩᱭᱩᱜ ᱠᱟᱱᱟ ᱦᱩᱭᱩᱜᱼᱟ ᱢᱮᱱᱛᱮ᱾ ᱢᱮᱱᱛᱮ
ᱢᱟᱱᱮ ᱠᱷᱩᱵ ᱮᱠᱴᱟ ᱫᱚ ᱵᱟᱝ ᱦᱩᱭᱩᱜᱼᱟ ᱟᱫᱚᱼᱼ
ᱚᱱᱟᱜᱮ ᱚ ᱠᱷᱩᱵ ᱫᱟᱜ ᱫᱚᱨᱠᱟᱨᱟ ᱡᱚᱛᱱᱚ ᱦᱩᱭᱩᱜᱼᱟ ᱛᱚ᱾
ᱦᱩᱸ
ᱟᱵᱚ ᱢᱟ ᱡᱟᱦᱟᱸ ᱵᱚᱱ ᱟᱵᱚ ᱡᱟᱦᱟᱸ ᱵᱚᱱ ᱡᱚᱢᱮᱫ ᱡᱟᱦᱟᱸ ᱪᱟᱣᱞᱮ ᱦᱩᱲᱩᱼᱼ ᱦᱩᱲᱩ ᱨᱮᱱᱟᱜ ᱡᱟᱦᱟᱸ ᱪᱟᱣᱞᱮ ᱵᱚᱱ ᱡᱚᱢᱮᱫᱟ ᱚᱱᱟ ᱢᱟ ᱵᱚᱱ ᱨᱚᱦᱚᱭ ᱜᱤᱰᱤ ᱠᱟᱜᱼᱼ ᱠᱟᱱᱟ, ᱫᱟᱜ ᱞᱮᱠᱷᱟᱱ ᱚᱱᱟ ᱢᱟᱱᱮ ᱥᱮᱨᱢᱟ ᱫᱟᱜ ᱡᱟᱹᱲᱤ ᱛᱮᱜᱮ ᱟᱨ ᱦᱮᱲᱦᱮᱫ ᱵᱚᱱᱼᱼ ᱡᱟᱦᱟᱸ ᱵᱚᱱ ᱡᱟᱦᱟᱸ ᱛᱤᱱᱟᱹᱜ-ᱴᱟ ᱵᱚᱱ ᱫᱟᱲᱮᱭᱟᱜ ᱠᱟᱱᱟ ᱵᱚᱱ ᱦᱮᱲᱦᱮᱫ ᱫᱟ ᱵᱟᱠᱷᱟᱱ ᱵᱚᱱ ᱵᱟᱹᱜᱤᱭᱟᱜ ᱠᱟᱱᱟ᱾
ᱦᱩᱸ ᱟᱫᱚᱧ ᱢᱮᱱᱫᱟ ᱦᱮᱸ ᱛᱚ ᱴᱷᱤᱠ ᱜᱮᱭᱟ ᱛᱟᱦᱞᱮ ᱱᱤᱛᱚᱜ ᱫᱚ ᱚᱝᱠᱟ ᱜᱮᱞᱟᱝ ᱨᱚᱯᱚᱲᱟ᱾
ᱟᱪᱪᱷᱟ ᱴᱷᱤᱠ ᱜᱮᱭᱟ ᱢᱟ, ᱦᱩᱸ ᱫᱚᱦᱚᱭ ᱢᱮ᱾